ᱜᱚᱢᱠᱮ ᱟᱸᱡᱚᱢᱚᱜ ᱠᱟᱱᱟ?
ᱦᱮᱸ ᱜᱚᱝᱠᱮ ᱟᱡᱚᱢᱚᱜ ᱠᱟᱱᱟ
ᱦᱩᱸ ᱡᱚᱦᱟᱨ ᱜᱮ ᱜᱚᱝᱠᱮ
ᱦᱮᱸ ᱡᱚᱦᱟᱨ ᱜᱮ ᱛᱚ ᱜᱚᱢᱠᱮ ᱠᱚᱫᱚ ᱦᱩᱭ ᱵᱟᱲᱟᱭ ᱱᱟᱥᱮ ᱟᱣᱨᱤ
ᱦᱩᱸ ᱦᱳᱭ ᱠᱟᱱ ᱜᱮᱭᱟ
ᱟᱪᱪᱷᱟ ᱛᱚ ᱡᱚᱢ ᱵᱟᱲᱟ ᱠᱮᱜᱟ ᱵᱮᱱ ᱥᱮ ᱟᱣᱨᱤ ᱪᱟ ᱱᱟᱥᱛᱟ ᱠᱚ
ᱦᱮᱸ ᱱᱟᱥᱛᱟ ᱠᱚᱫᱚ ᱦᱳᱭ ᱠᱟᱱᱟ, ᱟᱹᱵᱤᱱ ᱛᱟᱦᱞᱮ ᱱᱟᱥᱛᱟᱭ ᱱᱟᱵᱤᱱ ᱥᱮ ᱵᱟᱝ?
ᱱᱟᱥᱛᱟ ᱠᱚᱫᱚ ᱟᱹᱣᱨᱤ ᱦᱩᱭᱩᱜᱼᱟ ᱵᱮᱨᱮᱫ ᱵᱟᱲᱟ ᱦᱳᱭᱳᱜ ᱠᱟᱱᱟ ᱛᱚ ᱚᱱᱮ ᱥᱟᱛᱴᱟ ᱥᱟᱲᱮ ᱥᱟᱛᱴᱟ ᱥᱮᱫ ᱵᱮᱨᱮᱫ ᱯᱚᱱᱮ ᱟᱴᱴᱟ ᱜᱟᱱ ᱛᱚ ᱜᱚᱝᱠᱮ ᱯᱷᱤᱯᱟ ᱚᱣᱟᱞ ᱠᱟᱯ ᱠᱚ ᱦᱳᱭᱳᱜ ᱠᱟᱱ ᱫᱚ ᱧᱮᱞ ᱮᱜᱟ ᱵᱤᱱ ᱥᱮ ᱵᱟᱝ?
ᱚᱱᱟ ᱠᱚᱫᱚ ᱦᱟᱜ ᱤᱱᱟᱹᱜ ᱫᱚ ᱵᱟᱝ ᱧᱮᱞ ᱦᱳᱭᱳᱜ ᱠᱟᱱᱟ ᱦᱟᱜ ᱦᱟᱱᱟ ᱱᱟᱣᱟ ᱠᱟᱹᱢᱤ ᱠᱚᱨᱮᱜ ᱫᱚᱢᱮ ᱵᱷᱤᱲ ᱦᱳᱭ ᱠᱟᱱᱟᱹ ᱟᱨ ᱧᱮᱞ ᱨᱮᱭᱟᱜ ᱴᱟᱭᱤᱢ ᱠᱚᱦᱚᱸ ᱚᱱᱠᱟ ᱵᱟᱹᱞᱤᱧ ᱧᱟᱢ ᱮᱜᱟ ᱦᱟᱜ
ᱦᱮᱸ ᱛᱚ ᱟᱞᱤᱧ ᱦᱚᱸ ᱚᱝᱠᱟ ᱜᱮ ᱦᱚᱞᱟ ᱛᱮᱜ ᱠᱟᱹᱡ ᱴᱟᱭᱤᱢ ᱞᱤᱧ ᱧᱟᱢ ᱞᱮᱫ ᱛᱟᱦᱮᱫ ᱡᱮ ᱦᱩᱛᱩ ᱴᱟ ᱟᱵᱤᱱ ᱦᱚᱸᱵᱤᱱ ᱡᱟᱹᱯᱤᱫ ᱠᱮᱫᱟ
ᱦᱳᱭ ᱠᱤᱱᱛᱩ ᱴᱟᱠ ᱴᱩᱠ ᱧᱮᱞ ᱵᱟᱲᱟᱭ ᱦᱳᱭᱳᱜ ᱛᱟᱦᱮᱱ ᱜᱮᱭᱟ ᱟᱨᱠᱤ
ᱦᱩᱸ ᱛᱚ ᱵᱚᱞ ᱠᱚᱫᱚ ᱵᱤᱱ ᱮᱱᱮᱡ ᱵᱟᱲᱟᱭ ᱜᱮᱭᱟ ᱥᱮ ᱵᱟᱝ ᱠᱷᱮᱞ ᱵᱟᱲᱟᱭ ᱜᱮᱭᱟ ᱥᱮ ᱵᱟᱝ?
ᱦᱮᱸ ᱮᱱᱮᱡ ᱵᱟᱲᱟᱭ ᱦᱳᱭᱳᱜ ᱜᱮᱭᱟ ᱟᱵᱤᱱ
ᱟᱹᱞᱤᱧ ᱦᱚᱸᱞᱤᱧ ᱠᱷᱮᱞ ᱵᱟᱲᱟᱭ ᱜᱮᱭᱟ ᱟᱫᱚ ᱵᱩᱴ ᱠᱚ ᱚᱲᱮᱡ ᱠᱟᱱ ᱛᱟᱦᱮᱫ ᱛᱚ ᱠᱤᱪᱷᱩ ᱫᱤᱱᱞᱤᱧ ᱵᱚᱱᱫᱚ ᱦᱟᱛᱟᱲ ᱠᱟᱫᱟ ᱦᱟᱸ
ᱟᱪᱪᱷᱟ ᱟᱫᱚ ᱠᱷᱮᱞ ᱫᱚ ᱠᱷᱮᱞ ᱵᱟᱲᱟᱭ ᱦᱳᱭᱳᱜ ᱜᱮᱭᱟ ᱟᱨ ᱱᱚᱝᱠᱟ ᱫᱚ ᱦᱤᱛᱳᱜ ᱫᱚ ᱟᱞᱮ ᱟᱛᱳ ᱠᱚᱨᱮᱜ ᱦᱚᱸ ᱟᱫᱚ ᱴᱤᱢ ᱠᱚᱦᱚᱸ ᱠᱡ ᱦᱟᱱᱛᱮ ᱱᱟᱛᱮ ᱪᱟᱵᱟᱭᱱᱟ ᱦᱤᱛᱳᱜ ᱫᱚ ᱦᱩᱭᱩᱜ ᱠᱟᱱᱟ ᱡᱟᱦᱟᱭ ᱱᱩᱠᱩ ᱟᱛᱳ ᱨᱮᱭᱟᱜ ᱴᱤᱢ ᱫᱚ ᱵᱟᱹᱱᱩᱜ ᱛᱚ ᱦᱟᱱᱛᱮ ᱱᱟᱛᱮ ᱜᱟᱶᱛᱟ ᱚᱱᱠᱟ ᱠᱟᱛᱮᱫ ᱴᱤᱢ ᱚᱱᱠᱟ ᱠᱟᱛᱮᱫ ᱜᱮ ᱠᱷᱮᱞ ᱵᱟᱲᱟᱭ ᱦᱩᱭᱩᱜ ᱠᱟᱱᱟ,
ᱦᱮᱸ ᱟᱞᱮ ᱨᱮᱱ ᱦᱚᱸ ᱦᱚᱲ ᱫᱚ ᱢᱮᱱᱟᱜ ᱠᱚᱣᱟ ᱡᱚᱛᱚ ᱢᱮᱱᱠᱷᱟᱱ ᱟᱹᱰᱤ ᱟᱢᱫᱟ ᱟᱠᱚ ᱟᱞᱮ ᱟᱹᱛᱩ ᱨᱮ ᱢᱮᱱᱠᱷᱟᱱ ᱟᱫᱚ ᱪᱮᱫ ᱤᱧ ᱞᱟᱹᱭᱟ ᱡᱚᱛᱚ ᱦᱚᱲ ᱟᱜ ᱫᱚ ᱢᱤᱫ ᱥᱮᱱ ᱫᱚ ᱢᱚᱱᱮ ᱵᱟᱭ ᱚᱨ ᱟᱛᱚ ᱟᱫᱚ ᱦᱟᱱᱮ ᱱᱮ ᱚᱠᱚᱭ ᱯᱷᱨᱤ ᱯᱷᱟᱭᱟᱨ ᱚᱠᱚᱭ ᱜᱮᱢᱮ ᱠᱷᱮᱞ ᱠᱟᱱᱟ ᱛᱟᱨᱯᱚᱨᱮ ᱴᱩᱠ ᱴᱟᱠ ᱜᱮ ᱚᱱᱮ ᱡᱚᱠᱷᱚᱱ ᱩᱱᱠᱩ ᱯᱷᱨᱤ ᱯᱷᱟᱭᱟᱨ ᱠᱷᱮᱞ ᱵᱟᱴᱤ ᱠᱚ ᱡᱚᱠᱷᱚᱱ ᱠᱟᱱ ᱱᱤᱛᱚᱜ ᱦᱜ ᱠᱚ ᱯᱨᱮᱠᱴᱤᱥᱟ ᱵᱩᱡᱷᱟᱹᱣ ᱠᱮᱫ ᱟᱫᱚ ᱞᱟᱦᱟ ᱠᱷᱚᱱᱟᱜ ᱫᱚ ᱵᱟᱠᱚ ᱯᱨᱮᱠᱴᱤᱥ ᱱᱤᱦᱟᱛ ᱯᱨᱠᱴᱤᱥ ᱯᱚᱨᱚ ᱮ ᱜᱥᱴ ᱨᱮᱠᱤᱞ ᱛᱟᱦᱮᱱᱟ ᱟᱞ ᱱᱚᱲᱰᱮ ᱵᱟᱡᱟᱨ
ᱦ ᱟᱫᱚ ᱦᱮᱛ ᱱᱤᱛᱚᱜ ᱠᱷᱚᱱ ᱜᱮᱛᱚ ᱦᱟᱸᱜ ᱠᱷᱮᱞ ᱥᱤᱡᱤᱱ ᱢᱟ ᱟᱨᱟᱢᱵᱷᱚᱜ ᱠᱟᱱᱟ ᱟᱫᱚ ᱟᱞᱮ ᱱᱚᱛᱮ ᱛᱮᱦᱚᱸ ᱯᱚᱱᱨᱚᱭ ᱟᱜᱚᱥᱴ ᱠᱷᱚᱱ ᱜᱮ ᱦᱟᱜ ᱠᱷᱮᱞ ᱫᱚ ᱟᱫᱚ ᱟᱨᱟᱢᱵᱷᱚᱜ ᱠᱟᱱᱟ ᱵᱟᱹᱭ ᱵᱟᱹᱭᱛᱮ ᱟᱫᱚ ᱠᱷᱮᱞ ᱠᱚ ᱟᱫᱚ ᱫᱤᱱᱟᱹᱢ ᱜᱮ ᱦᱟᱜ ᱞᱮᱛᱟᱲ ᱠᱚᱜᱼᱟ ᱦᱟᱜ
ᱦᱩᱸ ᱛᱟᱯᱚᱨᱮ ᱜᱚᱝᱠᱮ ᱱᱚᱣᱟ ᱠᱚᱨᱮ ᱫᱚ ᱚᱱᱠᱟ ᱨᱤᱠᱥ ᱥᱮ ᱚᱠᱟ ᱵᱮᱥᱤ ᱧᱚᱜ ᱵᱷᱟᱜᱤ ᱠᱷᱮᱞ ᱠᱟᱛᱮ ᱪᱮᱛᱟᱱ ᱥᱮᱫ ᱫᱚ ᱨᱟᱠᱟᱵ ᱫᱚ ᱵᱟᱝ ᱜᱟᱱᱚᱜᱼᱟ ᱟᱨᱠᱤ ᱳᱭ ᱡᱟ ᱩᱰᱟᱹᱝ ᱠᱷᱮᱯ ᱠᱷᱮᱞ ᱠᱚ ᱧᱟᱢ ᱵᱟᱲᱟᱜᱼᱟ ᱦᱮᱸ
ᱦᱳᱭ ᱡᱟᱜᱮ ᱚᱱᱮ ᱯᱨᱟᱭᱤᱡᱽ ᱠᱚ ᱧᱟᱢ ᱵᱟᱲᱟᱭᱮᱱᱟ ᱚᱱᱟᱜᱮ ᱠᱩᱥᱤ ᱨᱟᱹᱥᱠᱟᱹ ᱵᱩᱡᱷᱟᱹᱜᱼᱟ ᱠᱤᱱᱛᱩ ᱦᱚᱜᱼᱚᱭ ᱡᱮ ᱦᱚᱸᱜᱼᱚ ᱱᱚᱝᱠᱟ ᱠᱷᱮᱞ ᱠᱟᱛᱮ ᱛᱮᱫ ᱫᱚ ᱢᱟᱱᱮ ᱪᱮᱛᱟᱱ ᱥᱮᱫ ᱞᱟᱦᱟ ᱜᱟᱱᱚᱜᱼᱟ ᱥᱮ ᱵᱟᱝ ᱱᱚᱣᱟ ᱵᱟᱨ ᱟᱛᱮ ᱟᱵᱤᱱ ᱪᱮᱫ ᱵᱤᱱ ᱞᱟᱹᱭᱟ
ᱟᱹᱞᱤᱧ ᱫᱚᱞᱤᱧ ᱢᱮᱱᱟ ᱱᱚᱜ ᱱᱚᱣᱟ ᱪᱤᱠᱟᱹ ᱛᱮᱫᱚ ᱫᱚ ᱞᱟᱦᱟ ᱫᱚ ᱞᱟᱦᱟ ᱜᱟᱱᱚᱜᱼᱟ ᱢᱮᱱᱠᱷᱟᱱ ᱪᱮᱫ ᱠᱚ ᱞᱟᱹᱭᱟ ᱱᱚᱜᱼᱚᱭ ᱱᱚᱣᱟ ᱡᱮᱢᱚᱱ ᱠᱟᱹᱴᱤᱡ ᱠᱟᱹᱴᱤᱡ ᱠᱷᱮᱞ ᱵᱚᱱᱫᱚᱭ ᱦᱩᱭᱩᱜᱼᱟ ᱡᱮᱢᱚᱱ ᱱᱚᱛᱮ ᱦᱩᱭᱩᱜ ᱠᱟᱱᱟ ᱵᱚᱭᱞᱟᱨ ᱠᱷᱮᱞ ᱠᱷᱮᱞ ᱫᱚᱵᱤᱱ ᱠᱷᱮᱞᱟ ᱦᱟᱞᱠᱟ ᱦᱟᱞᱠᱟ ᱡᱮᱢᱚᱱ ᱡᱟᱦᱱᱟᱜ ᱨᱮᱜᱮ ᱫᱷᱟᱢᱟᱠᱟ ᱠᱷᱮᱞ ᱪᱟᱞᱟᱜ ᱵᱤᱱ ᱟᱨ ᱚᱸᱰᱮ ᱵᱷᱟᱜᱮ ᱧᱚᱜ ᱯᱟᱨᱯᱷᱚᱨᱢᱮᱱᱥ ᱫᱮᱠᱷᱟᱣ ᱦᱩᱭᱩᱜᱼᱟ ᱥᱮ ᱟᱹᱵᱤᱱᱟᱜ ᱡᱟᱹᱥᱛᱤ ᱤᱥᱠᱤᱞ ᱵᱟᱫᱛᱮ ᱥᱮ ᱠᱤᱨᱤ ᱵᱟᱫᱛᱮ ᱟᱹᱵᱤᱱ ᱜᱚᱞ ᱵᱮᱥᱤ ᱪᱮᱥᱴᱟᱭ ᱵᱤᱱ ᱛᱟᱨᱯᱚᱨᱮ ᱢᱟᱱᱮ ᱡᱟᱹᱥᱛᱤ ᱡᱟᱹᱥᱛᱤ ᱫᱚ ᱢᱟᱱᱮ ᱡᱟᱦᱟᱸ ᱟᱹᱞᱤᱧ ᱞᱤᱧ ᱧᱮᱞ ᱟᱹᱜᱩ ᱠᱟᱜᱼᱟ ᱫᱚᱨᱥᱚᱠᱟᱜ ᱢᱮᱫᱦᱟ ᱨᱮ ᱟᱹᱞᱤᱧ ᱞᱤᱧ ᱧᱮᱞ ᱟᱹᱜᱩ ᱠᱟᱜᱼᱟ ᱫᱚᱨᱥᱚᱠ ᱫᱚ ᱠᱷᱟᱹᱞᱤ ᱪᱟᱭ ᱩᱱᱠᱩ ᱟᱢ ᱵᱳᱞᱮᱢ ᱨᱚᱜᱚᱲᱣᱱᱟ ᱟᱨ ᱵᱳᱞᱤ ᱨᱮᱢ ᱛᱷᱟᱹᱲ ᱮᱱᱟ ᱢᱟᱱᱮ ᱟᱢᱟᱜ ᱜᱳᱞ ᱠᱚ ᱧᱮᱞ ᱥᱟᱱᱟ ᱠᱚᱣᱟ ᱩᱱᱠᱩ ᱛᱤᱱᱟᱹᱜ ᱮᱢ ᱤᱥᱠᱤᱞ ᱫᱟᱲᱮᱭᱟᱜᱼᱟ ᱵᱟᱢ ᱤᱥᱠᱤᱞ ᱫᱟᱲᱮᱭᱟᱜᱼᱟ ᱚᱱᱟ ᱠᱚᱫᱚ ᱵᱟᱠᱚ ᱧᱮᱞᱟ ᱟᱫᱚ ᱦᱟᱸᱜ ᱟᱫᱚ ᱦᱟᱸᱜ ᱡᱩᱫᱤ ᱦᱟᱸᱜ ᱵᱷᱟᱜᱤ ᱧᱚᱜ ᱵᱤᱱ ᱠᱷᱮᱹᱞᱟ ᱛᱟᱦᱚᱞᱮ ᱦᱟᱸᱜ ᱚᱱᱠ ᱜᱮ ᱦᱟᱸᱜ ᱠᱷᱮᱞ ᱠᱷᱮᱞ ᱵᱚᱱ ᱠᱷᱮᱯ ᱵᱤᱱ ᱡᱟᱢᱟ ᱯᱚᱭᱥᱟ ᱠᱷᱮᱯ ᱚᱱᱠᱟ ᱠᱚ ᱦᱚᱦᱚᱣᱟᱵᱤᱱ ᱠᱟᱱᱟ ᱠᱟ ᱞᱮᱠᱟᱜ ᱚᱱᱟᱛᱮ ᱦᱚᱸ ᱞᱟᱦᱟ ᱫᱚ ᱞᱟᱦᱟ ᱜᱟᱱᱚᱜᱼᱟ ᱟᱫᱚ ᱵᱷᱟᱹᱜᱤ ᱧᱚᱜ ᱠᱷᱮᱞ ᱦᱩᱭᱩᱜᱼᱟ ᱟᱨᱠᱤ ᱟᱫᱚ ᱚᱱᱠᱟ ᱩᱱᱱᱚᱛᱤ ᱫᱚ ᱩᱱᱟᱹᱜ ᱫᱚ ᱵᱟᱝ ᱜᱟᱱᱚᱜᱼᱟ ᱦ
ᱟᱫᱚ ᱤᱱᱟᱹᱜ ᱫᱚ ᱵᱟᱢ ᱩᱱᱱᱚᱛ ᱫᱟᱲᱮᱭᱟᱜ ᱨᱮᱦᱚᱸ ᱠᱤᱱᱛᱩ ᱚᱱᱮ ᱡᱟᱜᱮ ᱟᱢᱟᱜ ᱦᱤᱡᱩᱜ ᱥᱮᱱᱚᱜ ᱦᱟᱛ ᱠᱷᱚᱨᱪᱟ ᱪᱟ ᱠᱚ ᱟᱢᱟᱜ ᱡᱟᱦᱟᱱᱟᱜ ᱜᱮ ᱚᱱ ᱚᱱᱠᱟᱱᱟᱜ ᱠᱤᱪᱷᱩ ᱚᱱᱟ ᱯᱚᱭᱥᱟ ᱫᱚ ᱜᱚᱲᱚ ᱧᱟᱢᱚᱜᱼᱟ ᱟᱨᱠᱤ ᱡᱟᱦᱟᱱᱟᱜ ᱠᱟᱹᱢᱤ ᱨᱮᱜᱮᱢ ᱞᱟᱜᱟᱣ ᱫᱟᱲᱮᱜᱼᱟ ᱠᱟᱨᱚᱱ ᱱᱚᱣᱟ ᱨᱮ ᱦᱟᱸᱜ ᱱᱤᱛᱚᱜ ᱫᱚ ᱫᱚᱨᱥᱚᱠᱟᱜ ᱢᱮᱫ ᱨᱮᱫᱚ ᱦᱟᱸᱜ ᱱᱚᱣᱟ ᱠᱷᱮᱞ ᱠᱚᱫᱚ ᱦᱟᱸᱜ ᱡᱟᱦᱟᱸᱭ ᱜᱮ ᱵᱤᱥ ᱥᱮᱢ ᱜᱳᱞ ᱫᱟᱲᱮᱭᱟᱜ ᱠᱟᱱᱟ ᱯᱮ ᱵᱷᱟᱜᱮ ᱧᱚᱜ ᱮᱢ ᱠᱷᱮᱞᱮᱫᱼᱟ ᱦᱟᱸᱜ ᱩᱱᱤᱜ ᱦᱟᱸᱜ ᱩᱱᱤᱭᱟᱜ ᱢᱮᱫ ᱨᱮᱫᱚᱭ ᱞᱟᱜᱟᱜ ᱠᱟᱱᱟ ᱦᱟᱸᱜ ᱟᱨ ᱱᱚᱝᱠᱟ ᱠᱟᱛᱮᱫ ᱜᱮ ᱦᱟᱸᱜ ᱮᱴᱟᱜ ᱴᱷᱤᱢ ᱠᱚᱨᱮ ᱦᱚᱸ ᱵᱟᱹᱭ ᱵᱟᱹᱭ ᱛᱮᱠᱚ ᱜᱚᱦᱚᱲᱮᱭᱟ ᱟᱫᱚ ᱤᱧ ᱫᱩᱧ ᱢᱚᱱᱮᱭᱟ ᱦᱟᱜ ᱱᱚᱝᱠᱟ ᱠᱷᱮᱞ ᱠᱟᱛᱮᱜ ᱦᱚᱸ ᱟᱵᱚ ᱫᱚ ᱦᱟᱸᱜ ᱦᱭᱛᱚ ᱞᱟᱦᱟ ᱥᱮᱫ ᱫᱚ ᱵᱟᱵᱚᱱ ᱞᱟᱦᱟ ᱫᱟᱲᱮᱭᱟᱜᱼᱟ ᱡᱮᱢᱚᱱ ᱮᱴᱟᱜ ᱚᱠᱚᱭ ᱡᱮᱢᱚᱱ ᱱᱤᱛᱚᱜ ᱫᱚ ᱟᱹᱰᱤ ᱢᱟᱨᱟᱝ ᱢᱟᱨᱟᱝ ᱠᱟᱞᱟᱵᱽ ᱠᱚᱨᱮ ᱠᱚ ᱠᱷᱮᱞ ᱠᱟᱱᱟ ᱦᱳᱭ ᱥᱮ ᱵᱟᱝ ᱟᱫᱚ ᱟᱵᱚᱦᱚᱸ ᱚᱱᱠᱟᱱᱟᱜ ᱡᱟᱭᱜᱟ ᱨᱮ ᱟᱵᱚ ᱵᱟᱵᱚᱱ ᱥᱮᱴ ᱥᱮᱴᱮᱨ ᱫᱟᱲᱮᱭᱟᱜ ᱠᱟᱱᱟ ᱠᱟᱨᱚᱱ ᱠᱷᱮᱞ ᱜᱤᱫᱽᱨᱟᱹ ᱫᱚ ᱡᱩᱫᱤ ᱵᱚᱱ ᱧᱮᱞ ᱠᱚᱣᱟ ᱟᱵᱚᱨᱮᱱ ᱦᱚᱸ ᱟᱢᱫᱟ ᱢᱮᱱᱟᱜ ᱠᱚᱣᱟ ᱟᱹᱰᱤ ᱵᱷᱟᱜᱮᱹ ᱵᱷᱟᱜᱮᱹ ᱯᱮᱞᱮᱭᱟᱨ ᱢᱮᱱᱟᱜ ᱠᱚᱣᱟ ᱠᱤᱱᱛᱩ ᱚᱱᱠᱟᱱ ᱡᱟᱭᱜᱟᱨᱮ ᱵᱟᱠᱚ ᱥᱮᱴᱮᱨ ᱫᱟᱲᱮᱜ ᱠᱟᱱᱟ ᱪᱮᱫᱟᱜ ᱟᱵᱚᱨᱮᱱ ᱢᱟᱱᱮ ᱚᱱᱠᱟᱱᱟᱜ ᱦᱚᱨ ᱰᱟᱦᱟᱨ ᱩᱫᱩᱜ ᱫᱤᱥᱟᱹ ᱢᱟᱱᱮ ᱵᱟᱠᱚ ᱮᱢ ᱫᱟᱲᱮᱭᱟᱠᱚ ᱠᱟᱱᱟ ᱩᱱᱠᱩ
ᱮᱠᱫᱚᱢ ᱴᱷᱤᱠ ᱦᱮᱸ ᱟᱨ ᱥᱟᱶᱛᱮ ᱤᱥᱴᱮᱰᱤᱭᱟᱢ ᱠᱚ ᱵᱟᱹᱱᱩᱜᱼᱟ ᱟᱨ ᱥᱟᱶᱛᱮ ᱟᱵᱚ ᱥᱩᱨ ᱥᱩᱯᱩᱨ ᱠᱚᱨᱮ ᱵᱚᱞᱮ ᱪᱮᱫ ᱢᱟᱱᱮ ᱥᱩᱨ ᱥᱩᱯᱩᱨ ᱠᱚᱨᱮ ᱞᱤᱜᱽ ᱠᱷᱮᱞ ᱵᱟᱝ ᱦᱩᱭᱩᱜᱼᱟ ᱾ ᱥᱟᱶᱛᱮ ᱵᱟᱠᱷᱟᱱ ᱟᱹᱰᱤ ᱟᱭᱢᱟ ᱟᱭᱢᱟ ᱵᱷᱟᱜᱤ ᱵᱷᱟᱜᱤ ᱜᱤᱫᱽᱨᱟᱹ ᱢᱮᱱᱟᱜ ᱠᱚᱣᱟ ᱡᱮ ᱪᱚᱴ ᱥᱮᱫ ᱠᱚ ᱨᱟᱠᱟᱵᱟ ᱾ ᱢᱮᱱᱠᱷᱟᱱ ᱪᱮᱫ ᱤᱧ ᱞᱟᱹᱭᱟ ᱾ ᱟᱵᱚ ᱥᱟᱱᱛᱟᱲ ᱫᱚ ᱟᱹᱰᱤ ᱠᱚ ᱢᱮᱦᱱᱟᱛ ᱫᱟᱲᱮᱭᱟᱜᱼᱟ ᱥᱮ ᱟᱹᱰᱤ ᱟᱢᱫᱟ ᱠᱚ ᱠᱷᱟᱴᱟᱣ ᱫᱟᱲᱮᱭᱟᱜᱼᱟ ᱢᱟᱱᱮ ᱾ ᱮᱴᱟᱜ ᱮᱴᱟᱜ ᱡᱩᱛ ᱠᱚᱨᱮ ᱠᱷᱚᱱᱟᱜ ᱫᱚ ᱢᱚᱴᱟᱢᱩᱴᱤ ᱟᱹᱰᱤ ᱵᱷᱟᱜᱤ ᱠᱚ ᱠᱷᱮᱞᱟ ᱴᱤᱰᱤᱭᱟᱢ ᱠᱚ ᱥᱟᱶᱛᱮ ᱡᱩᱫᱤ ᱵᱟᱡᱟᱨ ᱠᱚ ᱛᱟᱦᱮᱸ ᱠᱚᱜᱼᱟ ᱥᱮ ᱟᱵᱚ ᱩᱱᱱᱚᱛᱤ ᱪᱟᱞᱟᱣ ᱠᱚᱜᱼᱟ ᱟᱨᱠᱤ
ᱦᱳᱭ ᱾ ᱱᱤᱛᱚᱜ ᱫᱚ ᱟᱵᱚ ᱫᱚ ᱱᱩᱠᱩ ᱫᱤᱠᱩ ᱜᱤᱫᱽᱨᱟᱹ ᱠᱚ ᱡᱟᱦᱟᱸ ᱛᱤᱱᱟᱹᱜ ᱠᱚ ᱠᱷᱮᱞ ᱠᱟᱱᱟ ᱩᱱᱠᱩ ᱾ ᱦᱩᱸ ᱠᱷᱚᱱ ᱦᱚᱸ ᱵᱷᱟᱜᱤ ᱵᱷᱟᱜᱤ ᱠᱚ ᱠᱷᱮᱞ ᱫᱟᱲᱮᱭᱟᱜᱼᱟ ᱾ ᱟᱹᱰᱤ ᱵᱷᱟᱜᱤ ᱠᱚ ᱠᱷᱮᱞ ᱱᱟ ᱟᱫᱚ ᱚᱱᱠᱟᱱ ᱡᱟᱭᱜᱟ ᱨᱮ ᱥᱮᱴᱮᱨ ᱜᱮ ᱢᱩᱥᱠᱤᱞ ᱾ ᱩᱠᱤᱞ ᱚᱱᱠᱟ ᱦᱮᱛᱚᱜ ᱫᱚ ᱡᱩᱫᱤ ᱱᱚᱜᱼᱚᱭ ᱾ ᱡᱟᱦᱟᱸ ᱠᱟᱞᱟᱵ ᱠᱚᱨᱮ ᱴᱨᱟᱭᱟᱞ ᱠᱚ ᱦᱩᱭᱩᱜ ᱠᱟᱱᱟ ᱚᱱᱠᱟ ᱠᱟᱛᱮᱜ ᱴᱟᱠᱴᱩᱠ ᱠᱚ ᱤᱫᱤ ᱵᱟᱲᱟᱭᱮᱫ ᱠᱚᱣᱟ ᱾ ᱟᱫᱚ ᱦᱤᱛᱚᱜ ᱛᱚ ᱱᱚᱜᱼᱚᱭ ᱤᱥᱠᱩᱞ ᱞᱮᱵᱮᱞ ᱠᱷᱚᱱᱜᱮ ᱱᱚᱣᱟ ᱠᱟᱹᱴᱤᱡ ᱠᱷᱚᱱᱜᱮ ᱜᱤᱫᱽᱨᱟᱹ ᱠᱚᱣᱟᱜ ᱱᱚᱜᱼᱚᱭ ᱾ ᱠᱷᱮᱞ ᱠᱚ ᱱᱚᱣᱟ ᱨᱮᱭᱟᱜ ᱟᱠᱚᱣᱟᱜ ᱪᱮᱫᱞ ᱞᱮᱠᱟᱨᱮ ᱰᱮᱵᱷᱞᱚᱯ ᱠᱚ ᱦᱩᱭᱩᱜᱼᱟ? ᱦᱮᱸ ᱚᱱᱟ ᱠᱚ ᱟᱠᱚ ᱾ ᱧᱮᱞᱮᱫᱼᱟ ᱟᱨᱠᱤ ᱟᱫᱚ ᱚᱱᱠᱟ ᱠᱟᱛᱮ ᱾ ᱦᱚᱸ ᱵᱟᱹᱭ ᱵᱟᱹᱭᱛᱮ ᱤᱫᱤ ᱫᱚ ᱠᱚᱭ ᱤᱫᱤ ᱜᱮᱭᱟ ᱚᱠᱚᱭ ᱠᱚᱫᱚ ᱦᱚᱭᱛᱚ ᱾ ᱠᱷᱮᱞ ᱠᱟᱱᱟ ᱥᱟᱨᱴᱤᱯᱷᱤᱠᱮᱴ ᱠᱚᱠᱚ ᱧᱟᱢᱮᱜᱼᱟ ᱦᱮᱸ ᱠᱟᱹᱴᱤᱡ ᱨᱮᱫᱚ ᱟᱫᱚ ᱾ ᱚᱱᱠᱟᱛᱮ ᱾ ᱮᱸ ᱵᱟᱹᱭ ᱵᱟᱹᱭᱛᱮ ᱤᱫᱤ ᱫᱚᱠᱚ ᱤᱫᱤᱭᱮᱫ ᱠᱚᱜᱮᱭᱟ ᱟᱫᱚ ᱛᱤᱱᱟᱹᱜ ᱴᱟᱜ ᱮᱢ ᱠᱷᱮᱞ ᱫᱟᱲᱮᱭᱟᱜ ᱠᱟᱱᱟ ᱛᱤᱱᱟᱹᱜ ᱾ ᱮᱴᱟᱜ ᱵᱟᱝ ᱟᱨ ᱱᱚᱜᱼᱚᱭ ᱯᱮᱠᱴᱤᱥ ᱪᱮᱛᱟᱱ ᱨᱮᱦᱚᱸ ᱱᱤᱨᱵᱷᱚᱞᱟᱭ ᱾ ᱦᱮᱸ ᱴᱷᱤᱠ ᱴᱷᱟᱠ ᱯᱮᱠ ᱴᱤᱥ ᱨᱮᱢ ᱛᱟᱦᱮᱸ ᱞᱮᱱ ᱠᱷᱟᱱ ᱠᱷᱮᱞ ᱦᱚᱸ ᱴᱷᱤᱠ ᱜᱮᱢ ᱠᱷᱮᱞᱟ ᱾ ᱴᱷᱤᱠ ᱱᱚᱜᱼᱚᱭ ᱟᱵᱚᱨᱮᱱ ᱱᱩᱠᱩ ᱟᱹᱰᱤ ᱜᱟᱱ ᱯᱞᱮᱭᱟᱨ ᱜᱮ ᱡᱮᱢᱚᱱ ᱱᱚᱜᱼᱚᱭ ᱟᱭᱥᱮᱞ ᱠᱚᱨᱮ ᱠᱚ ᱠᱷᱮᱞᱮᱫ ᱛᱟᱦᱮᱱᱟ ᱾
ᱦᱮᱸ ᱦᱮᱸ ᱩᱱᱠᱩ ᱫᱚ ᱦᱚᱨ, ᱦᱚᱨ ᱰᱟᱦᱟᱨ ᱦᱮᱸ ᱚᱱᱠᱟᱜᱮ ᱦᱚᱨ ᱰᱟᱦᱟᱨ ᱠᱚ ᱩᱫᱩᱜ ᱠᱟᱜ ᱠᱚᱣᱟ ᱟᱨ ᱚᱱᱠᱟᱜᱮ ᱵᱟᱡᱟᱨ ᱥᱟᱦᱟᱨ ᱠᱚᱨᱮ ᱠᱷᱮᱞ ᱠᱚ ᱧᱮᱞ ᱪᱟᱞᱟᱣ ᱟᱠᱟᱱᱟ ᱟᱨ ᱥᱟᱶᱛᱮ ᱵᱟᱭᱨᱮ ᱵᱟᱭᱨᱮ ᱨᱮᱱ ᱦᱚᱲ ᱠᱚ ᱧᱮᱞ ᱠᱚ ᱦᱤᱡᱩᱜᱼᱟ ᱛᱚ ᱩᱱᱠᱩ ᱠᱚ ᱥᱤᱴᱮᱴ ᱵᱟᱲᱟ ᱠᱚᱣᱟ ᱛᱚ ᱾
ᱦᱳᱭ ᱟᱫᱚ ᱡᱩᱫᱤᱭᱳ ᱠᱚ ᱠᱷᱮᱞ ᱠᱟᱱ ᱛᱟᱦᱮᱸᱫ ᱨᱮᱦᱚᱸ ᱟᱫᱚ ᱚᱱᱠᱟ ᱞᱮᱠᱟᱱᱟᱜ ᱫᱚ ᱤᱱᱟᱹᱜ ᱫᱚ ᱦᱟᱸᱜ ᱫᱟᱣ ᱫᱚ ᱵᱟᱠᱚ ᱮᱢᱟ ᱠᱟᱱ ᱛᱟᱦᱮᱸᱜᱼᱟ ᱾ ᱴᱟᱠ ᱴᱩᱠ ᱢᱤᱫ ᱜᱷᱲᱤ ᱡᱩᱚᱫᱤᱭᱳ ᱠᱚ ᱮᱢᱟ ᱠᱟᱱᱟ ᱟᱫᱚ ᱯᱷᱩᱞ ᱴᱟᱭᱤᱢ ᱡᱮ ᱮᱢᱟ ᱠᱚ ᱦᱩᱭᱩᱜᱼᱟ, ᱫᱟᱣ ᱫᱚ ᱚᱱᱠᱟ ᱫᱚ ᱦᱟᱸᱜ ᱵᱟᱝ ᱧᱮᱞᱚᱜ ᱠᱟᱱ ᱛᱟᱦᱮᱱᱟ ᱾
ᱦᱩᱸ ᱾
ᱛᱟᱨᱯᱚᱨᱮ ᱦᱚᱸᱜᱼᱚᱭ ᱠᱷᱮᱞ ᱠᱚᱵᱤᱱ ᱧᱮᱞ ᱵᱟᱲᱟᱭᱮᱫ ᱜᱮᱭᱟ ᱛᱚ?
ᱦᱮᱸ ᱧᱮᱞ ᱵᱟᱲᱟᱛᱚ ᱫᱚ ᱪᱮᱫ ᱤᱫᱮ ᱢᱟᱡᱷᱮᱚᱫᱽᱫᱷᱮ ᱫᱚ ᱢᱟᱱᱮ ᱪᱮᱫ ᱞᱤᱧ ᱞᱟᱹᱭ ᱟᱜ ᱟᱹᱞᱤᱧ ᱦᱚᱸ ᱱᱚᱛᱮ ᱯᱟᱲᱦᱟᱣ ᱠᱚᱨᱮᱱᱟᱜ ᱪᱟᱯ ᱛᱟᱨᱯᱚᱨᱮ ᱟᱫᱚ ᱱᱤᱛᱚᱜ ᱫᱚ ᱟᱨᱚᱦᱚ ᱟᱫᱚ ᱠᱷᱮᱞ ᱨᱮᱱᱟᱜ ᱫᱚ ᱪᱮᱫ ᱞᱤᱧ ᱞᱟᱹᱭᱟ ᱱᱤᱛᱚᱜ ᱫᱚ ᱵᱚᱭᱮᱥ ᱠᱚᱦᱚᱸ ᱯᱟᱨᱚᱢ ᱟᱠᱟᱱᱟ ᱟᱫᱚ, ᱢᱟᱱᱮ ᱱᱤᱛᱚᱜ ᱫᱚ ᱚᱱᱮ ᱟᱱᱰᱟᱨ ᱱᱟᱭᱤᱱᱴᱤᱱ ᱠᱚᱨᱮ ᱦᱚᱸ ᱵᱟᱹᱞᱤ ᱜᱮ ᱦᱮᱱᱟᱜ-ᱟ, ᱛᱟᱦᱞᱮ ᱟᱫᱚ ᱮᱢᱱᱤᱜ ᱜᱮ ᱠᱷᱮᱞ ᱵᱟᱲᱟ ᱦᱩᱭᱩᱜᱼᱟ ᱟᱨᱠᱤ, ᱢᱟᱡᱷᱮ ᱢᱚᱫᱽᱫᱮ ᱦᱟᱸᱰᱮ ᱱᱟᱰᱮ ᱠᱷᱮᱞ ᱪᱟᱞᱟᱣ ᱵᱟᱲᱟ ᱦᱩᱭᱩᱜᱼᱟ ᱾
ᱦᱳᱭ ᱮᱢᱱᱤ ᱟᱨᱠᱤ ᱡᱟᱦᱟᱸ ᱫᱚ ᱱᱚᱜᱼᱚᱭ ᱢᱮᱱᱤ ᱠᱷᱮᱞ ᱠᱚ ᱛᱟᱭᱛᱚ ᱾
ᱦᱮᱸ ᱢᱮᱱᱤ ᱠᱷᱮᱞ ᱠᱚ ᱥᱟᱣ ᱟᱫᱚ ᱫᱷᱟᱢᱟ ᱠᱚᱨᱮ ᱟᱫᱚ ᱢᱤᱱᱤ ᱠᱷᱹᱮᱞ ᱠᱚᱨᱮ ᱫᱚᱱᱟᱜ ᱫᱚ ᱫᱷᱟᱢᱟ ᱠᱷᱮᱞ ᱜᱮ ᱵᱷᱟᱜᱮᱭᱟ᱾ ᱟᱫᱚ
ᱦᱳᱭ ᱾ ᱟᱫᱚ ᱚᱱᱟ ᱥᱟᱭᱤᱰ ᱨᱮᱫᱚ ᱟᱸᱡᱚᱢ ᱵᱟᱲᱟ ᱦᱩᱭ ᱟᱠᱟᱱᱟ ᱫᱚᱢᱮ, ᱦᱳᱭ ᱦᱮᱸ ᱾
ᱟᱫᱚ ᱢᱟᱱᱮ ᱪᱤᱞᱤᱧ ᱞᱟᱹᱭ ᱠᱟᱹᱴᱤᱡ ᱠᱟᱹᱴᱤᱡ ᱠᱷᱮᱞ ᱠᱳᱨᱮ ᱫᱚ ᱟᱰᱤ ᱟᱢᱫᱟ ᱴᱤᱢ ᱠᱚ ᱛᱟᱦᱮᱱᱟ ᱥᱮ ᱟᱫᱚ ᱯᱟᱸᱪ ᱢᱤᱱᱤᱴ ᱠᱟᱛᱮ ᱡᱩᱫᱤ ᱴᱟᱭᱤᱢ ᱠᱚ ᱮᱢᱚᱜᱼᱟ ᱚᱱᱟ ᱫᱚ ᱡᱟᱦᱟᱸ ᱞᱮᱠᱟᱱ ᱵᱷᱟᱜᱮ ᱵᱷᱟᱜᱮ ᱟᱵᱳ
ᱟᱫᱚ ᱱᱚᱣᱟ ᱠᱚ ᱫᱚ ᱦᱟᱸᱜ ᱵᱷᱟᱜᱮ ᱯᱞᱮᱭᱟᱨ ᱦᱚᱸ ᱵᱟᱢ ᱠᱷᱮᱞ ᱫᱟᱲᱮᱭᱟᱜᱼᱟ ᱠᱷᱮᱞ ᱵᱟᱢ ᱩᱫᱩᱜ ᱫᱟᱲᱮᱭᱟᱜᱼᱟ᱾
ᱦᱸ
ᱦᱳᱭᱼ ᱟᱨ ᱚᱱᱟ ᱵᱟᱡᱟᱨ ᱨᱮᱭᱟᱜ ᱵᱚᱛᱚᱨ ᱢᱮᱱᱟᱜᱼᱟ, ᱚᱱᱟ ᱠᱷᱟᱹᱛᱤᱨ ᱛᱮ ᱱᱚᱝᱠᱟ ᱫᱚ ᱤᱱᱟᱹᱜ ᱦᱮᱸ ᱫᱚ
ᱠᱚᱢ ᱢᱤᱱᱤᱴ ᱨᱮᱫᱚ ᱵᱟᱝ ᱠᱷᱹᱮᱞ ᱜᱮ ᱵᱷᱟᱜᱮᱭᱟ ᱾
ᱦᱮᱸ
ᱟᱨ ᱡᱟᱦᱟᱸ ᱴᱟᱭᱤᱢ ᱟᱛᱮᱫ ᱛᱟᱦᱮᱸᱱᱟ ᱵᱮᱥᱤ ᱧᱚᱜ
ᱦᱮᱸ ᱟᱨ ᱡᱟᱦᱟᱸᱭ ᱵᱳᱞ ᱮ ᱧᱟᱢ ᱠᱮᱫ ᱠᱷᱟᱱᱮ ᱧᱟᱢ ᱠᱮᱫᱟ ᱵᱟᱠᱷᱟᱱ ᱩᱱᱤᱚᱢ ᱧᱟᱢ ᱜᱮ ᱵᱟᱭ ᱧᱟᱢ ᱠᱮᱫ ᱦᱮᱸᱥᱮ?
ᱦᱳᱭ᱾
ᱚᱱᱟ ᱩᱱᱟᱹᱜ ᱠᱚᱢ ᱴᱟᱭᱤᱢ ᱨᱮ ᱠᱮᱞᱤ ᱫᱮᱠᱷᱟ ᱫᱚ ᱟᱹᱰᱤ ᱡᱷᱟᱢᱮᱞᱟ ᱜᱮ ᱜᱚᱝᱠᱮ ᱵᱟᱝ?
ᱟᱫᱚ ᱦᱟᱸᱜ ᱱᱚᱣᱟ ᱠᱚ ᱫᱚ ᱮᱠᱪᱩᱭᱮᱞᱤ ᱞᱟᱹᱭ ᱜᱟᱱᱚᱜᱼᱟ, ᱦᱮᱸ ᱱᱚᱜᱚᱭ ᱡᱟᱦᱟᱸᱭ ᱠᱚᱼᱠᱚ ᱠᱚᱨᱟᱣ ᱦᱚᱪᱚᱭᱮᱫᱼᱟ ᱡᱟᱦᱟᱸ ᱠᱞᱳᱟᱯ ᱠᱚᱦ ᱦᱮᱸ ᱥᱮ?
ᱦᱩᱸ
ᱟᱫᱚ ᱱᱚᱣᱟ ᱫᱚ ᱞᱟᱹᱭ ᱜᱟᱱᱚᱜᱼᱟ ᱡᱮ ᱱᱚᱜᱼᱚᱭ ᱟᱠᱚᱣᱼᱟᱜ ᱢᱤᱫ ᱢᱤᱫᱴᱟᱝ ᱤᱱᱠᱟᱢ ᱨᱮᱭᱟᱜ ᱫᱷᱟᱨᱟ ᱞᱮᱠᱟ ᱛᱮᱦᱚᱸ ᱠᱠᱚ ᱠᱚᱨᱟᱣᱮᱫ ᱜᱮᱭᱟ ᱟᱨ ᱡᱟᱦᱟᱸ ᱫᱚ ᱵᱷᱟᱜᱤ ᱵᱷᱟᱹᱜᱤ ᱠᱞᱟᱵᱽ ᱠᱚ ᱠᱚᱨᱟᱣᱮᱫ ᱦᱟᱜ ᱚᱱᱟ ᱫᱚ ᱦᱳᱭᱛᱳ ᱦᱚᱲ ᱠᱚ ᱧᱮᱞ ᱦᱚᱪᱚ ᱞᱟᱹᱜᱤᱫ ᱠᱤᱱᱛᱩ ᱚᱱᱟ ᱨᱮ ᱧᱮᱞ ᱢᱮ ᱵᱷᱟᱜᱤ ᱵᱷᱟᱜᱤ ᱟᱠᱚ ᱳᱸ ᱳ ᱴᱟᱠᱟ ᱯᱚᱭᱥᱟ ᱠᱚ ᱦᱚᱸ ᱚᱱᱟ ᱨᱮ ᱠᱚ ᱮᱢ ᱮᱫᱟ ᱦᱮᱸᱥᱮ ᱯᱨᱟᱭ ᱛᱤᱱᱟᱹᱜ ᱮᱱᱴᱨᱤ ᱛᱤᱱᱟᱹᱜ ᱵᱟᱝ ᱛᱟᱦᱮᱱ ᱠᱟᱱᱟ ᱚᱱᱟ ᱠᱷᱚᱱ ᱦᱚᱸ ᱡᱟᱹᱥᱛᱤ ᱟᱠᱚ ᱠᱚ ᱮᱢᱟ ᱠᱚ ᱠᱟᱱᱟ᱾ ᱚᱦᱳᱱ ᱱᱚᱝᱠᱟᱱᱟᱜ ᱠᱷᱮᱞ ᱠᱚ ᱜᱮ ᱱᱟᱯᱟᱭ ᱫᱚ ᱟᱨᱠᱤ ᱠᱟᱹᱴᱤᱡ ᱠᱟᱹᱴᱤᱡ ᱠᱷᱮᱞ ᱠᱚ ᱫᱚ ᱚᱱᱟ ᱠᱚ ᱫᱚ ᱠᱤᱱᱛᱩ ᱱᱚᱜᱼᱚᱭ ᱟᱠᱚᱣᱟᱜ ᱤᱱᱠᱟᱢ ᱪᱮᱫᱞᱠᱟᱨᱮ ᱟᱨᱡᱟᱣ ᱦᱩᱭᱩᱜᱼᱟ ᱟᱨᱠᱤ ᱴᱟᱠᱟ, ᱚᱱᱟ ᱠᱚ ᱪᱮᱥᱴᱟᱭᱮᱫᱼᱟ
ᱦᱩᱸᱼᱦᱩᱸ ᱦᱩᱸ ᱟᱨ ᱱᱮᱛᱟᱨ ᱫᱚ ᱚᱱᱮ ᱪᱮᱫ ᱤᱧ ᱞᱟᱹᱭᱟ ᱱᱮᱛᱟᱨ ᱫᱚ ᱟᱨᱚ ᱩᱱᱟᱹᱜ ᱢᱟᱱᱮ ᱟᱵᱚ ᱱᱚᱣᱟ ᱠᱚᱨᱮ ᱫᱚ ᱪᱮᱫ ᱪᱮᱫ ᱞᱤᱧ ᱞᱟᱹᱭᱫᱟ ᱜᱚᱝᱠ ᱩᱱᱟᱹᱜ ᱜᱷᱟᱥ ᱫᱚ ᱵᱟᱹᱱᱩᱜᱼᱟᱥᱮ ᱵᱟᱠᱷᱟᱱ ᱫᱚ ᱵᱟᱠᱷᱟᱱ ᱫᱚ ᱵᱟᱠᱷᱟᱱ ᱯᱞᱮᱭᱟᱨ ᱫᱚ ᱵᱷᱟᱜᱮ ᱵᱷᱟᱜᱮ ᱢᱮᱱᱟᱜ ᱠᱚᱣᱟ ᱟᱹᱰᱤ ᱟᱢᱫ ᱟᱭᱢᱟ ᱤᱥᱠᱩᱞ ᱠᱚᱥ ᱟᱭᱢᱟ ᱜᱚᱴᱟᱝ ᱜᱟᱱ ᱚᱸᱱᱰᱮ ᱠᱮᱞ ᱠᱚ ᱫᱮᱠᱷᱟᱣ ᱠᱮᱭᱟ ᱜᱷᱟᱥ ᱵᱟᱹᱱᱩᱜᱼ ᱟ ᱥᱮ ᱟᱵᱚ ᱱᱚᱣᱟ ᱠᱚᱨᱮ ᱫᱚ ᱩᱱᱟᱹᱜ ᱰᱟᱹᱦᱤ ᱠᱚᱨᱮ ᱵᱟᱠᱷᱟᱱ ᱫᱚ ᱟᱹᱰᱤ ᱦᱚᱲ ᱟᱭᱢᱟ ᱞᱮᱠᱟᱱᱟᱜ ᱤᱭᱟᱹ ᱠᱚ ᱠᱚ ᱵᱟᱲᱟᱭᱟ ᱯᱚᱫᱽ ᱫᱷᱚᱛᱤ ᱠᱚ, ᱵᱷᱩᱞ ᱵᱫᱷᱤ ᱠᱚᱨᱮᱱᱟᱜ ᱟᱫᱚ ᱨᱩᱢᱨᱩᱴᱟ ᱨᱩᱵᱚᱲᱳ ᱰᱟᱹᱦᱤ ᱠᱚᱨᱮ ᱫᱚ ᱵᱳᱲ ᱠᱚ ᱫᱚᱢᱮ ᱯᱷᱮᱴᱚᱲᱚᱜᱼᱟ ᱛᱚ
ᱟᱨ ᱦᱚᱸᱜ ᱳᱭ ᱧᱩᱦᱨᱩ ᱞᱮᱱ ᱠᱷᱟᱱᱮᱢ ᱦᱚᱭᱛᱚ ᱦᱚᱸᱜᱚᱭ ᱜᱚᱱᱴᱷᱮ ᱠᱚ ᱯᱩᱴ ᱴᱩᱨ ᱨᱮᱭᱟᱜ ᱦᱚᱸ ᱵᱚᱛᱚᱨ ᱢᱮᱱᱟᱜᱼᱟ, ᱚᱱᱟ ᱛᱮᱦᱚᱸ ᱦᱚᱳᱭᱛᱳ ᱡᱩᱫᱤᱭᱳ ᱡᱟᱦᱟᱸᱭ ᱵᱟᱲᱟᱭᱟᱭ ᱟᱫᱚ ᱤᱱᱟᱹᱜᱴᱟᱜ ᱟᱭᱟᱜ ᱵᱟᱭ ᱩᱫᱩᱜᱟ ᱟᱨᱠᱤ ᱛᱤᱱᱟᱹᱜᱴᱟ ᱤᱧ ᱠᱷᱹᱮᱞ ᱤᱧ ᱵᱟᱲᱟᱭᱟ ᱢᱮᱱᱛᱮ ᱵᱟᱝ ᱠᱷᱟᱱ ᱫᱚ ᱟᱡ ᱡᱫᱤᱭᱚ ᱱᱚᱜᱚᱭ ᱮᱴᱮᱰᱤᱭᱟᱢ ᱠᱚ ᱡᱮᱢᱚᱱ ᱪᱮᱫ ᱞᱮᱠᱟ ᱜᱷᱟᱥ ᱰᱟᱹᱦᱤ ᱠᱚ ᱢᱮᱱᱟᱜᱼᱟ ᱦᱮᱸ ᱦᱚᱸᱜᱼᱳᱚ ᱱᱚᱣᱟ ᱠᱚ ᱫᱚ ᱠᱤᱱᱛᱩ ᱟᱹᱰᱤ ᱪᱮᱦᱨᱟ ᱧᱩᱨᱩᱜ ᱨᱮᱦᱚᱸ ᱮᱠᱫᱚᱢ ᱟᱢ ᱫᱚ ᱪᱤᱠᱟᱹ ᱦᱚᱸ ᱵᱟᱢ ᱪᱤᱠᱟᱹᱜᱼᱟ ᱮᱠᱪᱩᱭᱮᱞᱤ ᱱᱚᱜᱼᱚᱭ ᱵᱩᱨᱩ ᱫᱤᱥᱚᱢ ᱥᱮᱫ ᱡᱩᱫᱤᱢ ᱧᱮᱞᱟ ᱚᱱᱼᱛᱮ ᱫᱚ ᱳᱜ ᱠᱟᱹᱡᱼ ᱠᱟᱹᱡ ᱜᱩᱴᱤ ᱠᱚ ᱫᱷᱤᱨᱤ ᱠᱚ ᱛᱟᱦᱮᱱᱟ ᱦᱮᱸ ᱥᱮ ᱚᱱᱟ ᱠᱚ ᱨᱮ ᱫᱚ ᱟᱨᱦᱚᱸ ᱫᱚᱢᱮ ᱵᱚᱛᱚᱨᱼᱟᱱ ᱜᱮᱭᱟ ᱚᱱᱟ ᱠᱚᱨᱮ ᱦᱚᱸ ᱧᱮᱞ ᱵᱟᱲᱟ ᱦᱩᱭ ᱠᱟᱱᱟ ᱠᱷᱮᱞ ᱠᱚᱦᱚᱸ ᱪᱟᱞᱟᱣ ᱵᱟᱲᱟ ᱦᱩᱭ ᱠᱟᱱᱟ ᱡᱩᱫᱤ ᱟᱫᱚ ᱚᱱᱠᱟ ᱡᱟᱦᱟᱸ ᱦᱤᱥᱟᱹᱵ ᱛᱮ ᱟᱢᱮᱢ ᱢᱚᱱᱮᱭᱟ ᱥᱮᱞ ᱟᱫᱚ ᱚᱱᱠᱟ ᱫᱚ ᱵᱟᱢ ᱫᱟᱲᱮᱭᱟᱜ ᱠᱮᱫ-ᱟ ᱠᱟᱨᱚᱱ ᱚᱱᱮ ᱡᱮᱢ ᱧᱮᱞᱟ ᱫᱷᱤᱨᱤ ᱠᱚ ᱛᱟᱦᱮᱱᱟ ᱠᱟᱹᱡ ᱠᱟᱹᱡ ᱵᱷᱤᱸᱫᱟᱹᱲ ᱮᱢᱟᱱ ᱞᱮᱱᱠᱷᱟᱱᱮᱢ ᱦᱚᱭ ᱛᱚ ᱡᱟᱦᱟᱸ ᱠᱚᱨᱮᱢ ᱵᱟᱡᱟᱜᱼᱟ, ᱱᱚᱜᱼᱚ ᱱᱚᱝᱠᱟᱱᱟᱜ ᱵᱚᱛᱚᱨ ᱠᱚ ᱛᱟᱦᱮᱱᱟ ᱠᱤᱱᱛᱩ ᱦᱚᱸᱜᱼᱚᱭ ᱜᱷᱟᱸᱥ ᱰᱟᱹᱦᱤ ᱠᱚ ᱛᱟᱦᱮᱱ ᱢᱟ ᱠᱤᱱᱛᱩ ᱩᱱᱟᱹᱜ ᱵᱚᱛᱚᱨ ᱵᱟᱝ ᱵᱩᱡᱷᱟᱹᱜᱼᱟ ᱡᱟᱦᱟᱸ ᱞᱮᱠᱟᱱ ᱯᱞᱮᱭᱟᱨ ᱜᱮ ᱟᱨᱠᱤ ᱟᱭᱟᱜ ᱠᱷᱮᱞ ᱟᱡ ᱞᱮᱠᱟ ᱩᱫᱩᱜ ᱫᱟᱲᱮᱭᱟᱜᱟᱭ
ᱟᱨ ᱵᱳᱞ ᱠᱚᱦᱚᱸ ᱨᱚᱜᱽᱟᱣ ᱥᱚᱢᱚᱭ ᱟᱹᱰᱤ ᱡᱩᱛ ᱜᱚᱝᱠᱮ ᱢᱟᱱᱮ ᱡᱟᱸᱜᱟ ᱨᱮᱜᱮ ᱛᱟᱦᱮᱱᱟ ᱟᱨᱠᱤ ᱢᱟᱱᱮ ᱡᱟᱸᱜᱟ ᱠᱷᱚᱱᱟᱜ ᱵᱟᱭᱧᱪᱞᱟ ᱨᱟᱜᱰᱟᱣ ᱥᱟᱢᱟᱭ ᱟᱰᱤ ᱵᱷᱟᱜᱤ
ᱟᱨ ᱡᱩᱫᱤ ᱮᱢᱱᱮ ᱫᱚ ᱱᱚᱜᱼᱚᱭ ᱦᱳᱭᱛᱳ ᱚᱱᱟ ᱠᱟᱹᱴᱤᱡ ᱠᱟᱹᱴᱤᱡ ᱢᱩᱨᱟᱹᱱ ᱫᱷᱤᱨᱤ ᱠᱚ ᱛᱟᱦᱮᱱᱟ ᱩᱱ ᱥᱚᱢᱚᱭ ᱡᱚᱠᱷᱚᱱ ᱟᱢ ᱮᱸ ᱜᱩᱲ ᱛᱚ ᱤᱫᱤᱭᱟ ᱩᱱᱫᱚ ᱧᱮᱞ ᱢᱮ ᱮ ᱵᱳᱞ ᱨᱟᱠᱟᱵ-ᱟ ᱫᱚᱱᱟᱭ ᱪᱤᱠᱟᱹᱭᱟᱭ ᱚᱱᱠᱟᱛ ᱛᱮᱜᱮ ᱚᱱᱟ ᱵᱚᱞ ᱛᱮᱜᱮ ᱟᱢ ᱫᱚ ᱚᱱᱟ ᱥᱟᱞᱟᱜ ᱜᱮᱢ ᱧᱩᱨᱩᱭᱮᱼᱱᱟ ᱦᱳᱛᱳ ᱯᱞᱮᱭᱟᱨ ᱟᱢ ᱵᱟᱭ ᱴᱟᱪ ᱢᱮ ᱨᱮᱦᱚᱸ ᱦᱮᱸ ᱥᱮ
ᱦᱩᱸ ᱟᱨ ᱥᱟᱶᱛᱮ ᱠᱟᱹᱡ ᱛᱟᱞᱟᱝ ᱡᱩᱫᱤᱢ ᱠᱟᱹᱨᱭᱟ. ᱣ ᱵᱟᱹᱲᱛᱤ ᱠᱟᱜᱼᱟ ᱠᱟᱹᱡ ᱚᱱᱟ ᱫᱚ ᱠᱟᱹᱡ ᱛᱮᱜ ᱟᱹᱰᱤ ᱡᱷᱟᱹᱞ ᱪᱟᱞᱟᱜ ᱛᱚ
ᱦᱳᱭ ᱦᱳᱭ ᱦᱳᱭ ᱟᱱᱟ ᱨᱮᱱᱟᱜ ᱤᱭᱟᱹ ᱦᱚᱸ ᱵᱟᱝ ᱛᱟᱦᱮᱱᱟ ᱢᱟᱯ ᱦᱚᱸ ᱵᱟᱝ ᱛᱟᱦᱮᱱᱟ ᱛᱤᱱᱟᱹᱜᱴᱟᱜ ᱤᱧ ᱛᱤᱱᱟᱹᱜ ᱡᱚᱨᱤᱧ ᱛᱷᱤᱭᱟᱹ ᱞᱮᱠᱷᱟᱱ ᱤᱱᱟᱹᱜ ᱥᱟᱺᱤᱧ ᱪᱟᱞᱟᱜ-ᱟ᱾
ᱟᱨ ᱡᱟᱦᱟᱸ ᱜᱷᱟᱥ ᱰᱟᱹᱦᱤ ᱠᱚᱨᱮ ᱟᱵᱚ ᱠᱷᱮᱞ ᱠᱚᱵᱚᱱ ᱧᱮᱞ ᱵᱟᱲᱟᱭᱟ ᱩᱱᱠᱩ ᱫᱚ ᱟᱹᱰᱤ ᱡᱩᱫᱟᱹ ᱟᱹᱰᱤ ᱡᱩᱛ ᱢᱟᱱᱮ ᱟᱹᱰᱤ ᱡᱩᱛ ᱚᱱᱟ ᱢᱟᱱᱮ ᱟᱠᱚᱴᱚᱜᱼᱟ ᱠᱚ ᱡᱚᱨ ᱛᱮᱠᱚ
ᱦᱳᱭ ᱟᱫᱚ ᱪᱮᱫ ᱞᱮᱠᱟᱢ ᱢᱚᱱᱮᱭᱟ ᱚᱱᱠᱟ ᱜᱮ ᱟᱫᱚ ᱥᱟᱵ ᱦᱚᱢ ᱫᱟᱲᱮᱭᱟᱜᱼᱟ